ᱦᱳᱭ, ᱪᱮᱫ ᱠᱚ ᱪᱤᱠᱟᱹ ᱦᱩᱭᱩᱜ ᱠᱟᱱᱟ?
ᱪᱮᱫ ᱦᱚᱸ ᱵᱟᱝ ᱜᱚᱝᱠᱮ, ᱫᱩᱲᱩᱵ ᱵᱟᱲᱟ ᱦᱩᱭ ᱟᱠᱟᱱᱟ ᱱᱚᱸᱜᱼᱚᱭ ᱾
ᱳᱦ, ᱡᱚᱢ ᱠᱚ ᱦᱩᱭᱮᱱᱟ ᱥᱮ ᱵᱟᱝ?
ᱦᱮᱸ ᱜᱚᱝᱠᱮ ᱡᱚᱢ ᱠᱚᱫᱚ ᱟᱹᱰᱤ ᱞᱟᱦᱟ ᱧᱚᱜ ᱨᱮᱜᱮ ᱦᱳᱭ ᱜᱚᱫ ᱠᱟᱱᱟ᱾ ᱟᱫᱚ ᱮᱯᱥ ᱠᱚ ᱨᱮᱱᱟᱜ ᱠᱟᱹᱢᱤ ᱵᱟᱲᱟ ᱛᱮᱜᱮ ᱟᱹᱰᱤ ᱵᱤᱞᱚᱢ ᱜᱚᱫ ᱮᱱᱟ ᱱᱚᱸᱜᱼᱚᱭ ᱾
ᱟᱪ ᱟᱪᱪᱷᱟ ᱟᱪᱪᱷᱟ ᱟᱪᱪᱷᱟ᱾ ᱟᱨ ᱛᱟᱦᱞᱮ ᱮᱸᱻᱜ ᱦᱚᱭ ᱨᱤᱢᱤᱞ ᱠᱚᱫᱚ ᱚᱠᱟ ᱞᱮᱠᱟ ᱱᱤᱛᱳᱜ ᱫᱚ?
ᱦᱚᱭ ᱨᱤᱢᱤᱞ ᱠᱚᱫᱚ ᱵᱳᱞᱛᱮ ᱦᱚᱞᱟ ᱜᱮ ᱫᱟᱜ ᱞᱮᱜᱼᱟᱭ ᱛᱮᱦᱮᱧ ᱢᱟ ᱫᱟᱜ ᱠᱚᱦᱚᱸ ᱵᱟᱝᱼᱟ, ᱚᱱᱟ ᱦᱚᱸ ᱴᱷᱤᱠ ᱴᱷᱟᱠ ᱵᱟᱭ ᱫᱟᱜ ᱮ ᱜᱮᱫᱟ, ᱟᱫᱚ ᱪᱮᱫ ᱞᱤᱧ ᱞᱟᱹᱭᱟ ᱜᱚᱝᱠᱮ᱾ ᱟᱯᱮᱥᱮᱫ ᱛᱟᱦᱮᱞᱮ ᱜᱚᱝᱠᱮ ᱪᱮᱫ ᱞᱮᱠᱟ?
ᱚ ᱦᱳᱭ ᱱᱚᱝᱠᱟ ᱜᱮ᱾ ᱚᱱᱮᱻᱦ ᱮᱸ ᱠᱟᱹᱴᱤᱡ ᱮ ᱫᱟᱜ ᱮᱸ ᱠᱮᱫᱟ᱾ ᱚᱱᱮ ᱠᱤᱪᱷᱩ ᱫᱤᱱ ᱢᱟᱲᱟᱝ ᱢᱟ ᱫᱚᱢᱮ ᱮᱸ ᱥᱤᱛᱩᱝ ᱮᱫ ᱛᱮᱦᱮᱸᱜ ᱮ, ᱫᱚᱢᱮ ᱞᱚᱞᱚ ᱥᱤᱛᱩᱝ ᱛᱟᱦᱮᱸ ᱠᱟᱱᱟ᱾ ᱠᱟᱹᱴᱤᱡ ᱫᱟᱜ ᱠᱮᱫ ᱛᱮ ᱠᱟᱹᱴᱤᱜ ᱩᱸ ᱵᱷᱟᱹᱜᱤ ᱧᱚᱜ ᱩᱸ ᱠᱟᱹᱴᱤᱡ ᱩᱸ ᱟᱹᱭᱠᱟᱹᱣ ᱜᱚᱜ ᱮᱱᱟ᱾ ᱮᱸᱦ ᱥᱟᱦᱮᱜ ᱠᱮᱫ ᱞᱮᱠᱟ ᱟᱹᱭᱠᱟᱹᱣ ᱮᱱᱟ ᱟᱨ ᱣᱟᱠᱷᱟᱱ ᱫᱚ ᱠᱷᱟᱹᱞᱤ ᱜᱮ ᱢᱟᱱᱮ ᱮᱸ ᱥᱤᱛᱩᱝ ᱛᱮᱜᱮ ᱟᱹᱲᱤ ᱥᱮᱜᱮ ᱢᱟᱱᱮ ᱪᱮᱜ ᱦᱚ ᱵᱟᱝ ᱜᱟᱱᱚᱜ ᱠᱟᱱ ᱛᱟᱦᱮᱸᱜ᱾
ᱚᱻ ᱛᱟᱦᱚᱞᱮ ᱛᱚᱞᱟ ᱠᱚᱯᱮ ᱜᱤᱰᱤ ᱠᱟᱜ-ᱟ ᱯᱟᱪᱮᱫ ᱥᱤᱛᱩᱝ ᱠᱚᱼ ᱛᱮ ᱜᱚᱡ ᱟᱹᱫᱷᱤᱜ ᱠᱟᱱ ᱛᱟᱦᱮᱸᱜᱼᱟ?
ᱮᱸ ᱦᱳᱭ᱾ ᱦᱮᱸ ᱩᱱ ᱥᱳᱢᱟᱹᱭ ᱛᱚᱞᱟ ᱜᱤᱰᱤ ᱫᱚ ᱵᱟᱝ ᱜᱟᱱᱚᱜ ᱠᱟᱱ ᱛᱟᱦᱮᱸᱜᱼᱟ, ᱟᱫᱚ ᱛᱚᱞᱟ ᱜᱤᱰᱤ ᱜᱟᱱ ᱜᱚᱫᱚᱜ-ᱟ᱾ ᱮᱸ ᱟᱨᱚ ᱥᱤᱛᱩᱝ ᱫᱚ ᱠᱟᱨᱚᱱ ᱫᱚ ᱮᱸ ᱥᱤᱛᱩᱝ ᱮᱫᱟᱭᱼᱼ ᱮᱸ ᱟᱵᱚ ᱜᱮ ᱚᱸᱠᱟ ᱫᱟᱨᱮ ᱯᱟᱲᱟ ᱵᱚᱱ ᱢᱟᱜ ᱪᱟᱵᱟ ᱭᱮᱫᱟ, ᱟᱫᱚᱼᱚ ᱥᱤᱛᱩᱝᱼᱼ ᱦᱳᱭ ᱢᱟᱭ ᱚᱸᱠᱟ ᱵᱟᱹᱜ ᱵᱟᱹᱥᱤᱜ ᱜᱤ, ᱥᱤᱛᱩᱝ ᱞᱚᱞᱚ ᱠᱚᱫᱚ᱾
ᱦᱮᱸ ᱜᱚᱝᱠᱮ ᱱᱚᱶᱟ ᱫᱚ ᱮᱠᱫᱚᱢ ᱡᱚᱛᱷᱟᱛ ᱠᱟᱛᱷᱟ ᱵᱮᱱ ‌ ᱢᱮᱱ ᱟᱠᱟᱫᱟ᱾
ᱩᱸ ᱛᱚᱞᱟ ᱜᱤᱰᱤ ᱞᱟᱹᱭ ᱞᱮᱠᱷᱟᱱᱼᱼ ᱮᱸ ᱛᱚᱞᱟ ᱠᱚᱫᱚ ᱞᱮ ᱜᱤᱰᱤ ᱵᱟᱲᱟ ᱜᱚᱜ ᱟᱠᱟᱫᱟ ᱮᱸᱻᱜᱼᱼ ᱮᱸᱻ ᱮᱢ ᱪᱤᱱᱛᱟᱹᱜ ᱮᱢ‌ ᱠᱤᱪᱷᱩ ᱫᱤᱱ ᱤᱭᱟᱹ ᱛᱮᱜᱮ, ᱚᱠᱟ ᱞᱮᱠᱟ ᱛᱟᱦᱮᱞᱮ, ᱟᱯᱮ ᱫᱚ ᱛᱚᱞᱟ ᱜᱤᱰᱤ ᱠᱚ ᱦᱩᱭ ᱮᱱᱟ ᱥᱮ ᱵᱟᱝ?
ᱦᱮᱸ, ᱦᱚᱸ ᱚᱸᱠᱟ ᱦᱩᱭ ᱜᱚᱫ ᱟᱠᱟᱱ ᱜᱮᱭᱟ᱾
ᱚ ᱟᱪᱪᱷᱟ ᱟᱪᱪᱷᱟ᱾ ᱟᱨ ᱛᱟᱦᱮᱞᱮ ᱮᱸᱻᱜ ᱱᱤᱛᱚᱜ ᱫᱚᱼᱼ ᱮᱸᱻᱦᱮᱸᱜ, ᱡᱟᱦᱟᱸᱱᱟᱜ ᱯᱚᱨᱚᱵᱽ ᱠᱚ ᱯᱟᱛᱟ ᱠᱚ ᱦᱩᱭᱩᱜ ᱠᱟᱱᱟ ᱥᱮ ᱵᱟᱝᱼᱟ, ᱟᱯᱮ ᱥᱮᱜ ᱫᱚ ᱥᱮ ᱪᱮ ᱪᱮᱜ ᱠᱟ? ᱦᱩᱭᱩᱜ ᱠᱟᱱᱟ ᱪᱮᱛᱟ?
ᱦᱮᱞᱳ᱾
ᱦᱟᱞᱳ ᱜᱚᱝᱠᱮ?
ᱦᱮᱸ ᱟᱸᱡᱚᱢᱚᱜ ᱠᱟᱱ ᱜᱮ᱾
ᱞᱟᱹᱭ ᱮᱫᱟ ᱞᱤᱧ ᱡᱟᱦᱟᱸ ᱯᱷᱩᱨᱜᱟᱹᱞ ᱟᱠᱟᱱ ᱫᱤᱱ ᱥᱮ, ᱩᱸᱼᱼ ᱡᱟᱦᱟᱸ ᱫᱚ ᱢᱮᱱ ᱠᱚᱛᱮ ᱜᱮᱞᱮ ᱥᱤᱫᱚᱭ ᱨᱮ ᱢᱚᱱᱮ ᱨᱮᱼᱼ ᱥᱟᱱᱟᱢ ᱡᱟᱭᱜᱟ ᱨᱮᱜᱮ ᱢᱤᱫᱴᱟᱹᱝ ᱩᱭᱦᱟᱹᱨᱜᱽ ᱵᱷᱟᱵᱽᱱᱟ ᱜᱮ ᱵᱟᱝᱼᱟ, ᱟᱵᱚᱣᱟᱜ ᱥᱟᱱᱛᱟᱲ ᱥᱟᱶᱛᱟ ᱞᱟᱹᱜᱤᱫᱼᱼ ᱱᱩᱠᱩ ᱦᱩᱞᱜᱟᱹᱨᱤᱭᱟᱹ ᱜᱮ ᱞᱟᱹᱲᱦᱟᱹᱭ ᱠᱟᱛᱮᱼᱼ
ᱦᱮᱸ,
ᱟᱵᱚ ᱵᱷᱟᱹᱜᱤ ᱰᱟᱦᱟᱨ ᱛᱮᱠᱚ ᱟᱹᱜᱩ ᱟᱠᱟᱜ ᱵᱚᱱᱟ ᱥᱮ ᱠᱚ ᱯᱷᱩᱨᱜᱟᱹᱞ ᱟᱠᱟᱜ ᱵᱚᱱᱟ᱾
ᱦᱩᱸ ᱦᱩᱸ ᱦᱩᱸ᱾
ᱚᱱᱟ ᱢᱟᱦᱟᱸ ᱜᱮ ᱦᱚᱞᱟ ᱟᱹᱛᱩ ᱠᱚᱨᱮ ᱯᱟᱞᱟᱣ ᱵᱟᱲᱟ ᱦᱩᱭ ᱮᱱᱟ᱾
ᱟᱪᱪᱷᱟ ᱟᱪᱪᱷᱟ, ᱦᱳᱭ ᱦᱳᱭ᱾
ᱜᱚᱝᱠᱮ ᱟᱯᱮ ᱥᱮᱱ ᱫᱚ ᱛᱟᱦᱮᱞᱮ?
ᱦᱩᱸ ᱟᱞᱮ ᱦᱚᱞᱮ ᱚᱸᱠᱟ ᱜᱮᱞᱮ ᱯᱟᱞᱟᱣ ᱵᱟᱲᱟ ᱠᱟᱜ-ᱟ ᱤᱥᱠᱩᱞ ᱠᱚᱨᱮᱜ᱾ ᱦᱮᱸ ᱟᱫᱚ ᱟᱞᱮ ᱫᱚ ᱚᱠᱟ ᱵᱚᱸᱜᱟ ᱵᱩᱨᱩᱭ ᱫᱚ ᱵᱟᱞᱮ ᱵᱚᱸᱜᱟ ᱵᱩᱨᱩ ᱞᱮᱜ-ᱟ᱾ ᱟᱫᱚ ᱚᱸᱠᱟ ᱵᱟᱦᱟ ᱢᱟᱞᱟ ᱟᱨᱟᱣ ᱠᱚ ᱟᱨᱼᱼ ᱮᱸᱜ ᱫᱷᱩᱯ ᱠᱚᱜᱮ ᱞᱮ ᱟᱛᱟᱨ ᱟᱫᱟ᱾
ᱮᱸ ᱟᱨ ᱮ ᱡᱟᱦᱟᱸᱭ ᱜᱚᱝᱠᱮ ᱠᱚ ᱟᱨ ᱜᱟᱹᱠᱷᱩᱲᱟᱱ ᱠᱚ ᱩᱱᱠᱩ ᱟᱹᱰᱤ ᱨᱚᱠᱚᱢᱟᱜ ᱟᱹᱰᱤ ᱫᱟᱢᱟᱱ ᱫᱟᱢᱟᱱ ᱠᱟᱛᱷᱟ ᱠᱚᱠᱚ ᱞᱟᱹᱭᱟᱜ ᱞᱮᱭᱟ ᱠᱚ᱾ ᱟᱨ ᱯᱟᱹᱴᱷᱩᱣᱟᱹ ᱠᱚ ᱮᱢᱟᱱ ᱠᱚ ᱩᱱᱠᱩ ᱠᱚᱦᱚᱸ ᱮᱸ ᱥᱮᱨᱮᱧ ᱠᱚ ᱚᱱᱚᱬᱦᱮᱸ ᱠᱚ ᱚᱱᱟ ᱱᱟᱜ ᱠᱚ ᱥᱟᱯᱲᱟᱣ ᱞᱮᱫᱟ ᱠᱚ᱾ ᱟᱨ ᱠᱟᱹᱴᱤᱡ ᱯᱟᱹᱴᱷᱩᱣᱟᱹ ᱠᱚ ᱠᱚ ᱚᱰᱚᱝ ᱞᱮᱱᱟ ᱠᱚ ᱠᱟᱹᱴᱤᱡ ᱢᱟᱱᱮ ᱮᱸ ᱡᱟᱦᱟᱸ ᱫᱚ ᱮᱸᱜ ᱦᱩᱞ ᱢᱟᱦᱟᱸ ᱩᱭᱦᱟᱹᱨ ᱛᱮ ᱢᱤᱪᱷᱤᱞ ᱠᱟᱹᱴᱤᱡ ᱠᱚ ᱚᱸᱜ ᱦᱩᱭ ᱞᱮᱱᱟ ᱟᱨ ᱚᱱᱟ ᱠᱚ ᱤᱭᱟᱹ ᱠᱟᱛᱮᱜ ᱜᱮ ᱮᱸᱜ ᱚᱱᱟ ᱠᱚ ᱠᱟᱹᱴᱤᱡ ᱯᱟᱞᱟᱣ ᱵᱟᱲᱟ ᱠᱟ- ᱛᱮᱜ ᱜᱮ ᱮᱸᱜ ᱟᱞᱮ ᱫᱚ ᱟᱞᱮ ᱟᱨ ᱟᱞᱮ ᱟᱨ ᱠᱤᱞᱮ ᱤᱭᱟᱹ ᱠᱮᱫᱟ᱾ ᱴᱷᱤᱠ ᱜᱮᱭᱟ ᱞᱮ ᱟᱞᱮᱭᱟᱜ ᱚᱱᱠᱟ ᱜᱮ ᱠᱟᱛᱮᱫ᱾
ᱚᱱᱠᱟ ᱛᱚᱵᱮ᱾
ᱦᱳᱭ ᱦᱳᱭ ᱢᱟᱱᱮ ᱦᱮᱸ ᱱᱚᱣᱟ ᱨᱮᱭᱟᱜ ᱜᱩᱨᱩᱛᱛᱚ ᱢᱟ ᱟᱹᱰᱤ ᱜᱟᱱ ᱡᱮ ᱩᱭᱦᱟᱹᱨ ᱫᱚ ᱦᱚ ᱦᱤᱲᱤᱧ ᱮᱠᱟᱞ ᱜᱮ ᱵᱟᱝ ᱞᱟᱹᱠᱛᱤᱜ ᱠᱟᱱᱟ᱾
ᱦᱮᱸ ᱜᱚᱝᱠᱮ ᱟᱪᱪᱷᱟ ᱟᱪᱪᱷᱟ ᱜᱚᱝᱠᱮ ᱱᱚᱜ-ᱚᱭ ᱡᱮᱢᱚᱱ ᱟᱹᱵᱤᱱ ᱵᱤᱱ ᱞᱟᱹᱭ ᱠᱮᱫᱟ᱾
ᱡᱮ ᱟᱹᱵᱤᱱ ᱵᱤᱱ ᱞᱟᱹᱭ ᱠᱮᱫᱟ ᱡᱮ ᱦᱩᱞ ᱢᱟᱦᱟᱸ ᱨᱮ ᱠᱚᱞᱮᱡᱽ ᱨᱮ ᱚᱱᱚᱬᱦᱮ ᱠᱚ ᱥᱮᱨᱮᱧ ᱠᱚ ᱛᱟᱦᱚᱞᱮ ᱱᱚᱣᱟ ᱫᱚ ᱜᱚᱝᱠᱮ ᱵᱷᱟᱜᱤ ᱥᱮ ᱠᱷᱟᱨᱟᱯ? ᱚᱱᱚᱬᱦᱮ ᱠᱚᱫᱚ ᱚᱠᱟ ᱞᱮᱠᱟ ᱱᱟᱜ ᱫᱚ ᱵᱮᱵᱚᱦᱟᱨ ᱫᱚᱨᱠᱟᱨᱟ ᱚᱱᱟ ᱫᱤᱱ ᱨᱮᱫᱚ᱾
ᱦᱩᱸ ᱟᱫᱚ ᱮᱸᱜ ᱦᱮᱸ ᱟᱫᱚ ᱱᱚᱣᱟ ᱫᱚ ᱢᱟᱱᱮ ᱡᱟᱦᱟᱸ ᱫᱚ ᱵᱟᱹᱲᱤᱡ ᱜᱮᱭᱟ ᱦᱩᱞ ᱢᱟᱦᱟ ᱨᱮ ᱦᱩᱞ ᱢᱟᱦᱟ ᱫᱚ ᱢᱟᱱᱮ ᱢᱮᱫ ᱴᱟᱝ ᱮᱸ ᱪᱮᱫ ᱠᱚ ᱞᱟᱹᱭᱟ᱾ ᱡᱟᱦᱟᱸ ᱠᱚ ᱚᱨᱜᱮᱥ ᱴᱟᱨ ᱠᱚ ᱯᱚᱨᱚᱵᱽ ᱠᱚ ᱠᱚ ᱦᱳᱭ ᱦᱚᱪᱚ ᱭᱟ ᱠᱚ ᱚᱱᱮ ᱚᱱᱟ ᱡᱤᱱᱤᱥ ᱠᱚ ᱢᱤᱫ ᱨᱚᱠᱚᱢ ᱵᱟᱹᱲᱤᱡ ᱜᱮᱛᱟ ᱵᱚᱱᱟ ᱮ ᱠᱤᱱᱛᱩ ᱡᱟᱦᱟᱸ ᱠᱚ ᱛᱮ ᱟᱵᱚ ᱵᱚᱱ ᱱᱚᱣᱟ ᱨᱮᱭᱟᱜ ᱜᱩᱨᱩᱛᱛᱚ ᱵᱚᱱ ᱵᱩᱡᱷᱟᱹᱣ ᱦᱚᱪᱚᱭᱟ᱾ ᱚᱱᱠᱟ ᱱᱟᱜ ᱚᱱᱚᱬᱦᱮ ᱠᱚ ᱚᱱᱠᱟ ᱱᱟᱜ ᱥᱮᱨᱮᱧ ᱠᱚ᱾ ᱚᱱᱟ ᱚᱱᱟ ᱠᱚᱫᱚ ᱢᱟᱱᱮ ᱜᱟᱱᱚᱜ ᱞᱮᱠᱟ ᱱᱟᱜ ᱜᱮ᱾ ᱢᱟᱱᱮ ᱱᱚᱣᱟ ᱡᱤᱱᱤᱥ ᱛᱮ ᱮ ᱟᱠᱚᱣᱟᱜ ᱡᱟᱦᱟᱸ ᱱᱟᱜᱟᱢ ᱴᱟᱜ ᱚᱱᱟ ᱴᱟᱜ ᱟᱨᱠᱤ ᱤᱭᱟᱹᱜ-ᱟ ᱥᱟᱢᱟᱝ ᱚᱜ-ᱟ᱾ ᱫᱤᱥᱚᱢ ᱠᱚ ᱛᱟᱞᱟ ᱨᱮ ᱦᱚᱲ ᱠᱚ ᱛᱟᱞᱟ ᱨᱮ ᱚᱱᱟ ᱨᱮᱭᱟᱜ ᱚᱱᱟ ᱨᱮᱭᱟᱜ ᱠᱟᱹᱦᱤᱱᱤ ᱴᱟᱜ ᱮ ᱥᱟᱢᱟᱝ-ᱟ᱾ ᱚᱱᱟ ᱨᱮᱭᱟᱜ ᱚᱠᱟ ᱞᱮᱠᱟ ᱩᱱ ᱥᱚᱢᱚᱭ ᱚᱠᱛᱚ ᱛᱟᱦᱮᱸ ᱠᱟᱱᱟ ᱚᱠᱟ ᱞᱮᱠᱟ ᱮ ᱱᱟᱦᱟᱪᱟᱨ ᱠᱚ ᱦᱩᱭ ᱞᱮᱱᱟ ᱚᱠᱟ ᱚᱠᱟᱨᱮ ᱠᱚ ᱞᱟᱹᱲᱦᱟᱹᱭ ᱞᱮᱫᱟ ᱠᱚ ᱚᱱᱠᱟ ᱱᱟᱜ ᱚᱱᱚᱬᱦᱮ, ᱥᱮᱨᱮᱧ ᱠᱚ ᱚᱱᱟ ᱠᱚᱫᱚ ᱢᱟᱱᱮ ᱞᱟᱹᱠᱛᱤᱭᱟ ᱚᱱᱟ ᱛᱮ ᱜᱮ ᱟᱵᱚ ᱵᱚᱱ ᱵᱩᱡᱷᱟᱹ ᱟᱵᱚᱱ ᱡᱮ ᱮ ᱚᱠᱟ ᱚᱠᱟ ᱪᱮᱫ ᱪᱮᱫ ᱠᱚ ᱦᱩᱭ ᱞᱮᱱᱟ ᱚᱱᱟ ᱡᱤᱱᱤᱥ ᱴᱟᱜ ᱵᱚᱱ ᱵᱩᱡᱷᱟᱹᱣ ᱛᱤᱭᱳᱜ-ᱟ᱾
ᱜᱚᱝᱠᱮ ᱟᱵᱤᱱ ᱵᱤᱱ ᱢᱮᱱ ᱦᱚᱪᱚᱭ ᱫᱟ ᱛᱚᱵᱮ ᱡᱮ ᱡᱟᱦᱟᱸ ᱠᱚ ᱫᱤᱱ ᱯᱟᱨᱚᱢ ᱟᱠᱟᱱ ᱥᱮ ᱡᱟᱦᱟᱸᱭ ᱠᱚ ᱟᱵᱚ ᱞᱟᱹᱜᱤᱫ ᱦᱩᱞ ᱜᱟᱹᱨᱭᱟᱹ ᱠᱚ ᱛᱟᱦᱮᱸ ᱠᱟᱱ ᱟᱵᱚ ᱨᱮᱱ ᱠᱷᱮᱨᱣᱟᱞ ᱠᱚ ᱫᱤᱱ ᱨᱮ ᱢᱟᱭᱟᱢ ᱞᱤᱜᱤ ᱠᱟᱛᱮ ᱡᱟᱦᱟᱸ ᱠᱤᱪᱷᱩ ᱠᱚ ᱯᱷᱩᱨᱜᱟᱹᱞ ᱟᱠᱟᱫ ᱵᱚᱱ ᱫᱚ ᱡᱟᱦᱟᱸ ᱞᱮᱠᱟ ᱛᱮ ᱚᱱᱟ ᱠᱚ ᱫᱤ ᱠᱟᱛᱮᱜ ᱥᱮᱨᱮᱧ ᱠᱚ ᱵᱟᱝ ᱠᱷᱟᱱ ᱚᱱᱚᱲᱦᱮ ᱛᱟᱞᱟ ᱛᱮ ᱟᱵᱚ ᱠᱚ ᱵᱩᱡᱷᱟᱹᱣ ᱦᱚᱪᱚ ᱭᱮᱫ ᱵᱚᱱᱟ ᱚᱱᱟ ᱠᱚ ᱫᱤᱱ ᱠᱚᱨᱮ ᱱᱟᱜ ᱠᱟᱛᱷᱟ ᱠᱚ ᱩᱭᱦᱟᱹᱨ ᱦᱚᱪᱚᱭ ᱮᱫ ᱵᱚᱱᱟ᱾ ᱯᱟᱹᱴᱷᱩᱣᱟᱹ ᱠᱚ ᱥᱟᱱᱟᱢ ᱦᱚᱲ ᱠᱚ᱾
ᱚᱱᱠᱟ ᱠᱟᱛᱮᱜ ᱜᱮ ᱛᱚ ᱟᱵᱚ ᱢᱟ ᱚᱱᱚᱲ ᱦᱮ ᱥᱮ ᱥᱮᱨᱮᱧ ᱠᱚ ᱢᱟ ᱚᱱᱠᱟ ᱱᱟᱜ ᱜᱮ ᱛᱚ ᱤᱱᱟᱹᱜ ᱫᱤᱱ ᱵᱚᱱ ᱥᱮᱨᱮᱧᱟ ᱥᱮᱵᱚᱱ
ᱦᱳᱭ, ᱦᱳᱭ, ᱦᱳᱭ᱾ ᱦᱳᱭ ᱚᱱᱟ ᱠᱚ ᱜᱮ ᱵᱚᱱ ᱠᱚᱨᱟᱣᱼᱟ, ᱢᱮᱱ ᱠᱷᱟᱱ ᱠᱤᱪᱷᱩ ᱠᱤᱪᱷᱩ ᱡᱟᱭᱜᱟ ᱨᱮ ᱡᱟᱦᱟᱸ ᱚᱨᱠᱮᱥᱴᱟᱨ ᱠᱚ ᱠᱚ ᱦᱩᱭ ᱦᱚᱭᱪᱚ ᱭᱟᱠᱚ ᱯᱚᱨᱚᱵᱽ ᱠᱚ ᱠᱚ ᱦᱳᱭ ᱦᱚᱭᱪᱚ ᱭᱟᱠᱚ᱾ ᱚᱱᱟ ᱠᱚᱫᱚ ᱵᱟᱝ ᱞᱟᱹᱠᱛᱤᱭᱟ ᱠᱟᱨᱚᱱ ᱱᱚᱶᱟ ᱫᱚ ᱢᱤᱫ ᱴᱟᱝ ᱫᱩᱠ ᱨᱮᱭᱟᱜ ᱫᱤᱱ ᱛᱟᱦᱮᱸᱜ ᱠᱟᱱᱟ᱾ ᱫᱩᱠ ᱨᱮᱭᱟᱜ ᱫᱤᱱ ᱛᱟᱦᱮᱸᱜ ᱠᱟᱱᱟ ᱟᱨ ᱚᱱᱟ ᱵᱚᱱ ᱢᱟᱱᱮ ᱚᱱᱟ ᱫᱤᱱ ᱵᱚᱱ ᱩᱭᱦᱟᱹᱨ ᱨᱩᱣᱟᱹᱲᱟ᱾ ᱟᱨ ᱚᱱᱠᱟ ᱱᱟᱜ ᱜᱮ ᱩᱭᱦᱟᱹᱨ ᱨᱩᱣᱟᱹᱲ ᱟᱵᱚᱱ ᱟᱨ ᱚᱱᱠᱟ ᱱᱟᱜ ᱜᱮ ᱡᱟᱦᱟᱸ ᱱᱟᱜ ᱠᱚᱯᱚᱱ ᱥᱟᱯᱲᱟᱣ ᱟᱵᱚᱱ ᱚᱱᱠᱟ ᱱᱟᱜ ᱜᱮᱵᱚᱱ ᱥᱟᱯᱲᱟᱜ ᱾ ᱡᱮ ᱨᱟᱹᱥᱠᱟᱹ ᱭᱟᱵᱚᱱ ᱚᱱᱠᱟ ᱱᱟᱜ ᱥᱟᱯᱲᱟᱣ ᱫᱚ ᱫᱤᱱ ᱫᱚ ᱱᱚᱣᱟ ᱫᱚ ᱵᱟᱝ ᱠᱟᱱᱟ ᱾ ᱦᱮᱸ ᱥᱮ ᱵᱟᱝ?
ᱮᱠ ᱮᱠᱫᱚᱢ ᱡᱚᱛᱷᱟ ᱠᱟᱛᱷᱟ ᱵᱮᱱ ᱢᱮᱱ ᱠᱟᱫᱟ, ᱜᱚᱝᱠᱮ ᱤᱧᱟᱹᱜ ᱢᱮᱱᱛᱮ ᱪᱮᱫ ᱢᱚᱱᱮᱭᱟ ᱞᱟᱹᱭᱟ-ᱞᱟᱹᱭ ᱾ ᱟᱸᱡᱚᱢ ᱾ ᱟᱫᱚ ᱢᱤᱫ ᱴᱮᱝ ᱥᱟᱹᱨᱤ ᱠᱟᱛᱷᱟ ᱢᱮᱱᱛᱮ ᱜᱮᱞᱮ ᱚᱠᱚᱭ ᱦᱚᱲ ᱠᱚ ᱚᱱᱟ ᱫᱤᱱ ᱨᱮ ᱨᱟᱹᱥᱠᱟᱹ ᱣᱟᱠᱚ ᱥᱮ ᱥᱮ ᱚᱨᱠᱮᱥᱴᱟᱨ ᱟᱹᱜᱩ ᱠᱟᱛᱮ ᱠᱚ ᱮᱱᱮᱡ ᱟᱠᱚ ᱥᱮ ᱡᱤᱞ ᱠᱚ ᱦᱟᱹᱠᱩ ᱠᱚᱠᱚ ᱡᱚᱢ ᱠᱚᱣᱟ ᱠᱚ
ᱥᱮ ᱟᱭᱢᱟ ᱞᱮᱠᱟᱱᱟᱜ ᱚᱱᱠᱟ ᱨᱟᱹᱥᱠᱟᱹ ᱯᱟᱹᱥᱠᱟᱹ ᱾ ᱥᱮ ᱯᱚᱨᱚᱵᱽ ᱞᱮᱠᱟ ᱠᱚ ᱢᱟᱱᱟᱣᱟ ᱾
ᱦᱮᱸ, ‌ᱦᱮᱸ᱾
ᱚᱱᱟ ᱫᱚ ᱵᱟᱝ ᱩᱪᱤᱛᱟ ᱜᱚᱢᱠᱮ ᱡᱮᱦᱮᱛᱩ ᱚᱱᱟ ᱫᱤᱱ ᱫᱚ ᱟᱵᱚᱣᱟᱜ ᱫᱚ ᱟᱹᱰᱤ ᱫᱩᱠ ᱨᱮᱱᱟᱜ ᱫᱤᱱ ᱠᱟᱱᱟ ᱾ ᱚᱱᱟ ᱫᱤᱱ ᱨᱮ ᱟᱵᱚ ᱫᱚ ᱥᱟᱵ ᱠᱟᱜ ᱵᱤᱱ ᱡᱩᱫᱤ ᱟᱯᱮ ᱟᱹᱛᱩ ᱵᱟᱝᱠᱷᱟᱱ ᱟᱯᱮ ᱚᱲᱟᱜ ᱨᱮᱜᱮ ᱢᱤᱫ ᱦᱚᱲᱮ ᱜᱚᱡ ᱠᱟᱱᱟ ᱾ ᱟᱨ ᱟᱯᱮ ᱚᱲᱟᱜ ᱥᱳᱨ ᱨᱮᱜᱮ ᱡᱤᱞ ᱠᱚ ᱡᱚᱢᱟ ᱚᱱᱟᱠᱤ ᱵᱷᱟᱜᱤ ᱦᱳᱭᱳᱜ ᱠᱟᱱᱟ?
ᱦᱩᱸ᱾
ᱥᱮᱠᱚ ᱯᱚᱨᱚᱵᱚᱜᱼᱟ ᱩᱱ ᱥᱚᱢᱚᱭ ᱠᱚᱥᱴᱚ ᱵᱟᱵᱤᱱ ᱵᱩᱡᱷᱟᱹᱣᱟ ᱛᱟᱦᱟᱞᱮ
ᱱᱤᱛ
ᱛᱟᱦᱟᱞᱮ ᱚᱠᱟ ᱞᱮᱠᱟ ᱱᱟᱜ ᱥᱤᱠᱷᱱᱟᱹᱛ ᱨᱮ ᱢᱮᱱᱟᱜ ᱵᱚᱱᱟ ᱟᱵᱚ ᱚᱱᱟ ᱠᱚ ᱡᱤᱱᱤᱥ ᱠᱚᱨᱟᱣ ᱠᱟᱛ ᱛᱮ ᱟᱵᱳ ᱚᱠᱟ ᱥᱤᱠᱷᱱᱟᱹᱛ ᱵᱚ ᱧᱟᱢ ᱫᱟ ᱞᱟᱹᱭ ᱵᱤᱱ ᱥᱮ᱾
ᱦᱩᱸ, ‌ᱦᱩᱸ᱾
ᱡᱮᱦᱮᱛᱩ ᱟᱵᱚ ᱫᱚ ᱵᱟᱵᱚ ᱥᱤᱠᱷᱱᱟᱹᱛ ᱠᱟᱱᱟ ᱾ ᱚᱱᱟ ᱠᱷᱟᱹᱛᱤᱨ ᱚᱱᱟ ᱠᱚ ᱟᱭᱢᱟ ᱦᱚᱲ ᱠᱚ ᱠᱟᱢᱤᱭ ᱫᱟ, ᱥᱮ ᱟᱭᱢᱟ ᱟᱹᱛᱩ ᱠᱚᱨᱮ ᱦᱳᱭᱳᱜᱼᱟ᱾
ᱠᱷᱟᱱ, ᱚᱱᱟ ᱵᱤᱫᱟ. ᱞ ᱨᱮᱫᱚ ᱧᱮᱞ ᱜᱟᱱᱚᱜᱼᱟ ᱡᱮ ᱾ ᱦᱮᱸ ᱚᱱᱚᱬᱦᱮᱸ ᱜᱟᱱᱚᱜᱼᱟ, ᱥᱮᱨᱮᱧ ᱜᱟᱱᱚᱜᱼᱟ, ᱚᱨᱠᱮᱥᱴᱟᱨ ᱦᱚᱸ ᱜᱟᱱᱚᱜᱼᱟ, ᱢᱮᱠᱷᱟᱱ ᱚᱱᱟ ᱫᱤᱱ ᱨᱮᱱᱟᱜ, ᱪᱮᱫ ᱞᱮᱠᱟᱱ ᱫᱤᱱ ᱠᱟᱱ ᱛᱟᱦᱮᱱᱟ, ᱪᱮᱜ ᱞᱮᱠᱟ ᱛᱮ ᱯᱟᱨᱚᱢ ᱟᱠᱟᱱᱟ, ᱚᱱᱟ ᱠᱚ ᱛᱟᱞᱟᱛᱮ ᱡᱩᱫᱤ ᱰᱤ ᱚᱱᱚᱬᱦᱮ ᱠᱚ, ᱥᱮ ᱡᱟᱦᱟᱱᱟᱜ ᱥᱮᱨᱮᱧ ᱠᱚ ᱾ ᱚᱱᱟ ᱠᱚ ᱡᱩᱫᱤ ᱚᱨᱠᱮᱥᱴᱟᱨ ᱛᱟᱞᱟᱛᱮ ᱥᱮ ᱰᱨᱟᱢᱟ ᱛᱟᱞᱟ ᱛᱮ ᱮᱸ ᱡᱷᱟ ᱾ ᱡᱟᱛᱨᱟ ᱛᱟᱞᱟᱛᱮ ᱟᱵᱚ ᱠᱚ ᱩᱫᱩᱜ ᱟᱵᱚᱱ ᱛᱮᱠᱚ ᱵᱩᱡ ᱚᱪᱚ ᱠᱮ ᱵᱚᱱᱟ ᱾ ᱚᱱᱟ ᱠᱚᱫᱚ ᱜᱟᱱᱚᱜᱼᱟ ᱜᱚᱝᱠᱮ, ᱡᱮᱦᱮᱛᱩ ᱚᱱᱟ ᱫᱤᱱ ᱫᱚ ᱚᱱᱟ ᱛᱟᱞᱟ ᱛᱮ ᱟᱵᱚ ᱢᱤᱫᱴᱟᱝ ᱡᱟᱸᱦᱟᱸ ᱫᱤᱱ ᱯᱟᱨᱚᱢ ᱟᱠᱟᱱᱟ ᱚᱱᱟ ᱵᱚᱱ ᱩᱭᱦᱟᱹᱨᱟ
ᱦᱩᱸ ᱦᱩᱸ
ᱟᱨ ᱱᱚᱶᱟ ᱠᱟᱛᱷᱟ ᱦᱩᱭᱩᱜ ᱠᱟᱱᱟ ᱟᱵᱚ ᱫᱚ ᱥᱤᱠᱷᱱᱟᱹᱛ ᱨᱮᱱᱟᱜ ᱫᱟᱨᱮ ᱛᱮ ᱵᱟᱝ ᱵᱚ ᱥᱤᱠᱷᱱᱟᱹᱛ ᱟᱠᱟᱱ ᱛᱮ ᱚᱱᱟ ᱠᱚ ᱠᱤᱪᱷᱩ ᱵᱟᱹᱲᱤᱡ ᱰᱟᱦᱟᱨ ᱨᱮᱫᱚ ᱵᱚᱱ ᱰᱟᱦᱨᱟᱜ ᱠᱟᱱᱟ, ᱯᱚᱨᱚᱵᱚᱜ ᱠᱟᱱᱟ ᱵᱚᱱ ᱾ ᱥᱮᱵᱚᱱ ᱚᱨᱠᱮᱥᱴᱟᱨ ᱮᱫᱟ ᱵᱚᱱ ᱦᱮᱱ ᱫᱟᱵᱚᱱ ᱛᱮᱱ ᱫᱟᱵᱚᱱ ᱾ ᱮᱱᱠᱷᱟᱱ ᱪᱤᱠᱟᱹᱛᱮ ᱜᱚᱝᱠᱮ, ᱟᱵᱚ ᱫᱚ ᱡᱮᱦᱮᱛᱩ ᱥᱤᱠ ᱥᱤᱠᱷᱱᱟᱹᱛ ᱨᱮᱱᱟᱜ ᱛᱟᱨᱮᱛᱮ ᱵᱷᱟᱹᱜᱤ ᱴᱷᱤᱠ ᱵᱟᱝ ᱵᱚᱱ ᱥᱤᱠᱷᱱᱟᱹᱛ ᱠᱟᱱᱟ᱾ ᱚᱱᱟ ᱛᱮᱛᱚ ᱚᱱᱟ ᱴᱷᱟᱶ ᱨᱮᱵᱚ ᱥᱮᱴᱮᱨ ᱟᱠᱟᱱᱟ᱾ ᱚᱱᱟᱛᱮ ᱤᱧᱟᱹᱜ ᱢᱮᱱ
ᱦᱳᱭ, ᱟᱫᱚ ᱱᱚᱣᱟ ᱨᱮᱭᱟᱜ ᱟᱜᱤᱵᱷᱟᱨ ᱫᱚ ᱟᱵᱚ ᱜᱮ ᱦᱟᱛᱟᱣ ᱦᱳᱭᱳᱜ ᱛᱟᱵᱚᱱᱟ ᱾ ᱟᱵᱚ ᱡᱩᱣᱟ. ᱱ ᱠᱚᱜᱮ ᱞᱟᱦᱟᱜ ᱦᱳᱭᱳᱜ ᱛᱟᱵᱚᱱᱟ ᱟᱵᱚ, ᱮᱸ ᱾ ᱱᱚᱣᱟ ᱠᱚ ᱵᱩᱡᱷᱟᱹᱣ ᱦᱳᱭᱳᱜ ᱛᱟᱵᱚᱱᱟ ᱥᱮ ᱵᱩᱡᱷᱟᱹᱣ ᱠᱚ ᱦᱳᱭᱳᱜ ᱛᱟᱵᱚᱱᱟ ᱾ ᱡᱮ ᱱᱚᱣᱟ ᱡᱤᱱᱤᱥ ᱫᱚ ᱮᱸ ᱚᱠᱟ ᱞᱮᱠᱟᱱᱟᱜ ᱡᱤᱱᱤᱥ ᱠᱟᱱᱟ᱾ ᱡᱮ ᱫᱩᱠ ᱨᱮᱭᱟᱜ ᱥᱮ ᱨᱟᱹᱥᱠᱟᱹ ᱨᱮᱭᱟᱜ ᱥᱮ ᱚᱠᱟᱞᱮᱠᱟᱱᱟᱜ ᱡᱤᱱᱤᱥ ᱠᱟᱱᱟ ᱚᱱᱟ ᱡᱤᱱᱤᱥ ᱠᱚ ᱵᱩᱡᱷᱟᱹᱣ ᱦᱩᱭᱩᱜ ᱛᱟᱵᱚᱱᱟ᱾ ᱟᱨᱦᱚᱸ ᱮᱢᱟᱱ ᱡᱟᱭᱜᱟ ᱠᱚᱨᱮᱜ ᱫᱚ ᱱᱚᱣᱟ ᱠᱚ ᱜᱮ ᱢᱟᱱᱟᱣ ᱵᱟᱛᱟᱣ ᱜᱮ ᱵᱟᱠᱚ ᱢᱟᱱᱟᱣ ᱵᱟᱛᱟᱣᱟ, ᱟᱫᱚ ᱟᱵᱚ ᱚᱱᱟ ᱡᱤᱱᱤᱥ ᱠᱚᱜᱮ ᱞᱟᱹᱭ ᱟᱠᱚ ᱦᱩᱭᱩᱜ ᱛᱟᱵᱚᱱᱟ ᱡᱮ ᱱᱚᱣᱟ ᱫᱚ ᱱᱚᱝᱠᱟᱱ ᱫᱤᱱ ᱠᱟᱱᱟ᱾ ᱟᱵᱚ ᱱᱚᱣᱟ ᱡᱤᱱᱤᱥ ᱩᱭᱦᱟᱹᱨ ᱫᱚᱦᱚ ᱦᱩᱭᱩᱜ ᱛᱟᱵᱚᱱᱟ᱾ ᱤᱱᱟᱹ ᱛᱮ ᱱᱚᱣᱟ ᱡᱤᱱᱤᱥ ᱠᱚ ᱟᱵᱚ ᱢᱟᱱᱟᱣ ᱦᱩᱭᱩᱜ ᱛᱟᱵᱚᱱᱟ, ᱟᱨᱠᱷᱟᱱ ᱫᱚ ᱱᱚᱣᱟ ᱟᱵᱚᱜᱮ ᱡᱩᱫᱤ ᱵᱟᱵᱚᱱ ᱢᱟᱱᱟᱣ ᱞᱮᱠᱷᱟᱱ ᱫᱚ ᱱᱚᱣᱟ ᱫᱚ ᱦᱟᱹᱯᱤᱫ ᱪᱟᱵᱟᱜᱼᱟ᱾ ᱦᱮᱸ ᱠᱟᱨᱚᱱ ᱫᱚ, ᱮ ᱩᱸ ᱟᱵᱚᱜᱮ ᱡᱩᱫᱤ ᱵᱟᱵᱚᱱ ᱢᱟᱛᱟᱣᱟ ᱛᱟᱦᱞᱮ ᱠᱷᱟᱱ ᱚᱱᱟ ᱫᱚ ᱮᱴᱟᱜ ᱦᱚᱲ ᱫᱚ ᱵᱟᱠᱚ ᱢᱟᱱᱟᱣᱟ ᱛᱚ᱾ ᱮᱴᱟᱜ ᱡᱟᱸᱦᱟᱸᱭ ᱦᱚᱲ ᱫᱚ ᱩᱱᱠᱩ ᱫᱚ ᱵᱟᱠᱚ ᱩᱭᱦᱟᱹᱨᱟ ᱛᱚ, ᱟᱵᱚ ᱵᱚᱱ ᱢᱟᱱᱟᱣ ᱞᱮᱠᱷᱟᱱ ᱩᱱ ᱢᱚᱭ ᱫᱚ ᱩᱱᱠᱩ ᱦᱚᱸᱠᱚ ᱵᱟᱰᱟᱭ ᱛᱤᱭᱟᱜᱟ ᱡᱮ ᱱᱚᱣᱟ ᱡᱤᱱᱤᱥ ᱫᱚ ᱱᱚᱝᱠᱟᱱᱟᱜ ᱡᱤᱱᱤᱥ ᱠᱟᱱᱟ᱾ ᱮᱱ ᱠᱟᱨᱚᱱ, ᱮ ᱱᱤᱛᱚᱜ ᱟᱵᱚ ᱵᱚᱱ ᱢᱟᱱᱟᱣᱮᱫ ᱛᱮᱜᱮ ᱮᱸ ᱮᱢᱟᱱ ᱠᱚᱦᱚᱸ ᱠᱚ ᱱᱚᱣᱟ ᱠᱚ ᱵᱩᱡᱷᱟᱹᱣ ᱛᱤᱭᱟᱹᱜ ᱮᱫᱟᱠᱚ ᱾ᱥᱟᱶ ᱛᱮ ᱟᱵᱚ ᱠᱚ ᱨᱟᱡᱽᱡᱚ ᱨᱮᱱ ᱮᱸ ᱢᱩᱠᱷᱚᱢᱚᱱᱛ ᱛᱨᱤ ᱥᱩᱢᱟᱝ ᱦᱚᱭ ᱤᱭᱟ. ᱭ ᱮᱫᱟᱭ ᱢᱟᱱᱮ ᱮ ᱱᱚᱣᱟ ᱡᱤᱱᱤᱥ ᱮ ᱩᱭᱦᱟᱹᱨᱮᱫᱟᱭ ᱥᱮ ᱱᱚᱣᱟᱨᱮ ᱮ ᱦᱤᱡᱩᱜ ᱠᱟᱱᱟᱭ᱾ ᱡᱟᱸᱦᱟᱸ ᱫᱚ ᱢᱩᱜᱩᱴᱢᱩᱱᱤᱯᱩᱨ ᱨᱮ ᱦᱮᱡ ᱞᱮᱱᱟᱭ, ᱦᱮᱡ ᱠᱟᱛᱮᱜ ᱱᱚᱣᱟ ᱠᱚ ᱵᱟᱨᱮᱛᱮ ᱠᱟᱛᱷᱟᱭ ᱞᱟᱹᱭ ᱠᱮᱫᱟ᱾ ᱛᱟᱦᱮ ᱠᱷᱟᱱ ᱱᱚᱣᱟ ᱡᱚᱠᱷᱚᱱ ᱜᱮ ᱧᱚᱜᱮ ᱢᱩᱠᱷᱚ ᱢᱚᱱᱛᱨᱤ ᱦᱤᱡᱩᱜ ᱠᱟᱱᱟᱭ, ᱮᱱᱠᱷᱟᱱ ᱜᱮ ᱟᱵᱚ ᱱᱚᱣᱟ ᱮᱸ ᱢᱟᱱᱮ ᱵᱤᱥᱤ ᱠᱷᱚᱱ ᱵᱤᱥᱤ ᱦᱚᱲ ᱛᱟᱞᱟᱨᱮ ᱯᱟᱥᱱᱟᱜ ᱠᱟᱱᱟ᱾
ᱦᱮᱸ ᱜᱚᱝᱠᱮ᱾ ᱯᱟᱥᱱᱟᱜ ᱠᱟᱱᱟ ᱚᱱᱟ ᱢᱟᱱᱮ ᱥᱟᱹᱨᱤ ᱠᱟᱛᱷᱟ ᱞᱟᱹᱭ ᱠᱚᱨᱛᱮ ᱜᱮᱞᱮ ᱯᱟᱥᱱᱟᱣ ᱢᱟ ᱢᱮᱱᱟᱜᱼᱟ ᱢᱮ- ᱠᱷᱟᱱ ᱱᱚᱣᱟ ᱫᱚ ᱩᱠᱩ ᱠᱟᱛᱮ ᱢᱮᱱᱟᱜ ᱛᱟᱵᱚᱱᱟ ᱱᱚᱣᱟ ᱠᱟᱛᱷᱟ ᱠᱚ ᱥᱮ ᱩᱱᱠᱩ ᱦᱩᱞᱜᱟᱹᱨᱭᱟᱹ ᱠᱚ ᱩᱠᱩ ᱠᱟᱛᱮ ᱵᱚ ᱫᱚᱦᱚ ᱟᱠᱟᱫ ᱠᱚᱣᱟ᱾ ᱢᱮᱱ ᱛᱮᱫᱚ ᱠᱤᱪᱷᱩᱠ ᱫᱚ ᱥᱚᱫᱚᱨ ᱨᱮᱵᱚ ᱫᱚᱦᱚ ᱠᱟᱜ ᱠᱚᱜᱮᱭᱟ ᱢᱮᱱ ᱠᱷᱟᱱ ᱟᱵᱚ ᱥᱤᱠᱱᱟᱹᱛ ᱫᱟᱨᱮᱛᱮ ᱵᱟᱵᱚ ᱥᱤᱠᱱᱟᱹᱛ ᱞᱮᱱ ᱛᱟᱦᱮᱸ ᱟᱥᱮ ᱚᱱᱟᱛᱮ ᱩᱱ ᱩᱱᱠᱩ ᱫᱚ ᱟᱹᱰᱤᱴᱟᱜ ᱩᱠᱩ ᱨᱮᱜᱮ ᱢᱮᱱᱟᱜ ᱠᱚ ᱞᱮᱠᱟᱜᱮ
ᱩᱸ ᱦᱩᱸ
ᱟᱨ ᱟᱵᱚ ᱡᱩᱫᱤ ᱚᱱᱟ ᱥᱤᱠᱱᱟᱹᱛ ᱛᱟᱨᱮ ᱩᱱ ᱥᱚᱢᱚᱭ ᱵᱚ ᱥᱤᱠᱱᱟᱹᱛ ᱠᱚᱜᱼᱟ ᱛᱚᱵᱮ ᱠᱷᱟᱱ ᱫᱚ ᱩᱱ ᱠᱩ ᱫᱚ ᱳ ᱟᱵᱚᱣᱟᱜ ᱱᱚᱣᱟ ᱵᱷᱟᱨᱚᱛ ᱫᱤᱥᱚᱢ ᱯᱷᱩᱨᱜᱟᱹᱞ ᱞᱟᱹᱜᱤᱫ ᱛᱮᱫᱚ ᱩᱱᱠᱩ ᱜᱮ ᱯᱩᱭᱞᱩ ᱨᱮᱱ ᱦᱩᱞᱜᱟᱹᱨᱤᱭᱟᱹ ᱫᱳ
ᱦᱳᱭ ᱦᱳᱭ ᱦᱳᱭ
ᱦᱳᱭ ᱦᱳᱭ ᱦᱳᱭ ᱢᱟᱱᱮ ᱮᱸ ᱟᱵᱚ ᱨᱮ ᱱᱚᱣᱟ ᱥᱟᱱᱛᱟᱲ ᱫᱚ ᱢᱟᱱᱮ ᱠᱷᱟᱞᱤ ᱛᱤᱨᱤᱥᱮ ᱡᱩᱱ ᱴᱩᱠᱩᱱ ᱫᱚ ᱵᱟᱝ ᱛᱳ ᱚᱱᱮ
ᱛᱤᱞᱠᱟᱹ ᱢᱟᱺᱡᱷᱤ ᱠᱷᱚᱱ ᱮᱦᱚᱵ ᱠᱟᱛᱮᱜ ᱩᱱᱟᱹᱜ ᱜᱟᱱ ᱢᱟᱱᱮ ᱩᱱᱟᱹᱜ ᱜᱟᱱ ᱦᱚᱲ ᱠᱚ ᱟᱹᱭᱩᱨ ᱟᱠᱟᱜ ᱵᱚᱱᱟ ᱩᱱᱟᱹᱜ ᱜᱟᱱ ᱦᱚᱲ ᱠᱚ ᱞᱟᱹᱲᱦᱟᱹᱭ ᱟᱠᱟᱫᱟ ᱩᱱᱟᱹᱜ ᱞᱟᱦᱟ ᱠᱷᱚᱱ ᱡᱟᱦᱟᱸ ᱫᱚ ᱟᱹᱰᱤ ᱦᱟᱦᱟᱲᱟᱜ ᱟᱱᱟᱜ ᱢᱟᱱᱮ ᱠᱟᱛᱷᱟ ᱠᱟᱱᱟ